ᱟᱸᱡᱚᱢᱚᱜ ᱠᱟᱱᱟ ᱟᱸᱡᱚᱢᱚᱜ ᱠᱟᱱᱟ᱾ ᱛᱟᱞᱚᱦᱮ ᱮᱠᱷᱚᱱ ᱫᱚ ᱱᱟᱯᱟᱭ ᱵᱟᱲᱟ ᱜᱮᱛᱚ ᱵᱟᱝ? ᱟᱪᱪᱷᱟ᱾ ᱟᱹᱞᱤᱧ ᱦᱚᱸ ᱢᱳᱴᱟᱢᱩᱴᱤ ᱚᱱᱠᱟ ᱢᱳᱴᱟᱢᱩᱴᱤ ᱪᱟᱸᱫᱳ ᱵᱚᱸᱜᱟ ᱟᱥᱤᱥ ᱱᱟᱯᱟᱭ ᱜᱮ᱾ ᱟᱪᱪᱷᱟ ᱜᱚᱝᱠᱮ ᱛᱟᱦᱚᱞᱮ ᱡᱟᱹᱯᱩᱫ ᱠᱚ ᱛᱤᱱᱟᱹᱜ ᱥᱟᱺᱜᱤᱧ?
ᱦᱮᱸ ᱜᱚᱝᱠᱮ ᱦᱚᱜᱼᱚᱭ ᱛᱚ ᱠᱚᱴᱟ ᱫᱤᱱ ᱫᱚ ᱵᱷᱟᱞᱮᱜ ᱜᱮ ᱡᱟᱹᱯᱩᱫ ᱜᱮᱭᱟ ᱢᱤᱫ ᱢᱤᱫ ᱵᱮᱲᱟ ᱠᱟᱛᱮᱫ᱾ ᱟᱛᱮᱫ ᱫᱚ ᱦᱮᱸ ᱡᱚᱨᱚᱜ ᱠᱟᱱ ᱜᱮᱭᱟ, ᱦᱮᱸ ᱛᱟᱯᱚᱨ ᱥᱟᱨᱟᱫᱤᱱ ᱵᱟᱭ ᱥᱤᱛᱩᱝ ᱮ ᱨᱮᱦᱚᱸ ᱰᱩᱸᱰᱨᱩᱜ ᱛᱟᱸᱦᱮᱱ ᱠᱟᱱᱟ᱾ ᱛᱟᱦᱚᱞᱮ ᱜᱚᱝᱠᱮ ᱟᱯᱮ ᱥᱮᱫ ᱫᱚ
ᱜᱚᱢᱠᱮ ᱟᱞᱮᱥᱮᱫ ᱫᱚ ᱫᱟᱜ ᱮᱟᱭ ᱯᱷᱟᱸᱠ ᱫᱟᱭ ᱱᱤᱱᱟᱹ ᱪᱟᱯ ᱞᱟᱹᱭ ᱜᱟᱱᱚᱜᱼᱟ, ᱟᱯᱮ ᱫᱚ?
ᱦᱮᱸ ᱦᱮᱸ᱾ ᱦᱮᱸ ᱜᱚᱝᱠᱮ ᱟᱞᱮ ᱥᱮᱫ ᱦᱚᱸ ᱱᱚᱝᱠᱟ ᱜᱮ, ᱟᱨ ᱟᱸᱡᱚᱢ ᱫᱟᱞᱤᱧ ᱥᱮ ᱪᱮᱫ ᱦᱮᱸ ᱠᱤᱪᱷᱩ ᱫᱤᱱ ᱫᱚ ᱱᱚᱝᱠᱟᱜ ᱜᱮ ᱫᱚᱦᱚᱭᱟ᱾ ᱦᱮᱸ ᱢᱤᱫ ᱥᱚᱯᱛᱟ ᱞᱮᱠᱟ ᱫᱚ ᱦᱮᱸ
ᱦᱳᱭ ᱦᱳᱭ ᱦᱳᱭ ᱟᱫᱚ ᱚᱱᱟ ᱜᱮ ᱜᱚᱝᱠᱮ ᱪᱟᱥ ᱠᱚ ᱞᱟᱜᱟᱣ ᱠᱟᱱᱟ ᱥᱮ ᱵᱟᱝ ᱟᱛᱳ ᱥᱮᱫ ᱫᱚ
ᱦᱮᱸ ᱜᱚᱝᱠᱮ ᱪᱟᱥ ᱫᱚ ᱦᱮᱸ ᱚᱱᱠᱟ ᱞᱮᱠᱟ ᱫᱚ ᱵᱟᱝ ᱞᱟᱜᱟᱣ ᱠᱟᱱᱟ ᱱᱚᱜᱚᱭ ᱛᱚ ᱫᱟᱜ ᱠᱮᱫᱟᱭ ᱛᱟᱞᱚᱦᱮ ᱦᱮᱸ ᱠᱤᱪᱷᱩᱜᱟᱱ ᱦᱚᱲ ᱫᱚᱠᱚ ᱦᱮᱸ ᱥᱤ ᱫᱚᱠᱚ ᱟᱨᱟᱢᱵᱚ ᱠᱟᱫ ᱜᱮᱭᱟ
ᱟᱪᱪᱷᱟ ᱟᱪᱪᱷᱟ ᱟᱪᱪᱷᱟ ᱦᱮᱸᱻᱦᱮᱸ ᱴᱷᱤᱠ ᱴᱷᱤᱠ ᱟᱫᱚ ᱜᱚᱝᱠᱮ ᱛᱚᱞᱟ ᱦᱮᱸᱻᱦᱮᱸ ᱟᱞᱮ ᱥᱮᱫ ᱫᱚ ᱚᱱᱠᱮ ᱢᱟᱱᱮ ᱫᱚᱞᱟ ᱜᱮ ᱱᱚᱜ ᱚᱭ ᱦᱚᱞᱟ ᱢᱟᱫᱷᱮᱨ ᱠᱷᱚᱱ ᱠᱚ ᱜᱤᱰᱤᱭᱮᱫᱟ ᱛᱚᱞᱞᱟ ᱛᱟᱨ ᱢᱟᱱᱮ ᱛᱟᱜ ᱢᱟᱱᱮ ᱫᱟᱜ ᱫᱚᱭ ᱫᱟᱜ ᱫᱟ ᱴᱷᱤᱠ ᱜᱤ ᱟᱫᱚ ᱟᱞᱮ ᱥᱮᱫ ᱢᱟ ᱵᱩᱨᱩ ᱫᱤᱥᱚᱢ ᱛᱚ ᱡᱚᱛᱚ ᱫᱟᱜ ᱠᱚ ᱟᱬᱜᱚ ᱥᱚᱯᱲᱟ ᱥᱮᱫ ᱟᱬᱜᱚ ᱦᱤᱡᱩᱜ ᱠᱟᱱᱟ ᱟᱨᱠᱤ ᱟᱫᱚ ᱛᱚᱞᱟ ᱜᱤᱰᱤ ᱨᱮᱱᱟᱜ ᱵᱟᱫ ᱱᱤᱛᱳᱜ ᱫᱚ ᱛᱚᱞᱟ ᱜᱤᱰᱤ ᱨᱮᱱᱟᱜ ᱵᱟᱫ ᱦᱩᱭ ᱠᱟᱱᱟ ᱛᱚᱞᱟ ᱠᱚ ᱦᱚᱞᱟ ᱠᱷᱚᱱ ᱠᱚ ᱜᱤᱰᱤᱭ ᱮᱫᱟ
ᱚ ᱟᱨ ᱟᱨ ᱟᱞᱮ ᱥᱮᱫ ᱫᱚ ᱜᱚᱝᱠᱮ ᱠᱮᱸ ᱦᱮᱸᱜᱤᱲᱤ ᱫᱚ ᱦᱩᱭ ᱠᱟᱱᱟ ᱛᱟᱦᱚᱞᱮ ᱠᱟᱹᱴᱤᱡ ᱠᱟᱹᱴᱤᱡ ᱦᱚᱸ ᱦᱟᱨᱟᱣ ᱠᱟᱱᱟ ᱮᱸᱦᱮᱸ ᱛᱟᱞᱦᱮ ᱚᱱᱟ ᱩᱸᱻᱩᱸ ᱵᱷᱟᱞᱤ ᱧᱚᱜ ᱵᱟᱝ ᱦᱟᱨᱟ ᱞᱮᱱᱠᱷᱟᱱ ᱛᱳ ᱨᱚᱦᱚᱭ ᱫᱚ ᱵᱟᱝ ᱜᱟᱱᱚᱜ ᱠᱟᱱᱟ
ᱦᱳᱭ ᱦᱳᱭ ᱦᱳᱭ ᱦᱳᱭ ᱳᱭ ᱟᱪᱪᱷᱟ ᱜᱚᱝᱠᱮ ᱛᱟᱦᱚᱞᱮ ᱱᱮᱛᱟᱨ ᱫᱚ ᱪᱮᱫ ᱛᱮ ᱯᱮ ᱥᱤᱭᱮᱫᱟ ᱴᱟᱠᱴᱟᱨ ᱠᱚᱛᱮ ᱥᱮ ᱱᱟᱦᱮᱞ ᱠᱚᱛᱮ
ᱦᱮᱸ ᱜᱚᱢᱠᱮ ᱦᱮᱸᱻ ᱴᱨᱟᱠᱴᱟᱨ ᱠᱚ ᱜᱮ ᱱᱤᱛᱚᱜ ᱫᱚ ᱫᱚᱢᱮ ᱡᱟᱹᱥᱛᱤ ᱦᱩᱭ ᱠᱟᱱᱟ ᱛᱚ ᱛᱟᱦᱚᱞᱮ ᱰᱟᱺᱝᱨᱟ ᱠᱚ ᱫᱚ ᱦᱮᱸ ᱚᱸᱱᱠᱟ ᱞᱮᱠᱟ ᱫᱚ ᱡᱚᱛᱚ ᱦᱚᱲ ᱫᱚ ᱵᱟᱹᱱᱩᱜ ᱠᱚᱛᱟ ᱠᱚᱣᱟ ᱦᱮᱸ ᱛᱟᱦᱚᱞᱮ ᱴᱟᱠᱴᱟᱨ ᱠᱚᱜᱮ ᱛᱮᱜᱮ ᱦᱮᱸ ᱡᱟᱦᱟᱸ ᱠᱚᱨᱮᱱ ᱦᱮᱱᱟᱜ ᱠᱚᱣᱟ ᱢᱤᱫ ᱵᱟᱨ ᱩᱱ ᱩᱱᱠᱩ ᱫᱚ ᱦᱮᱸ ᱱᱟᱦᱮᱞ ᱛᱮᱜᱮ ᱟᱨ ᱟᱯᱮ ᱫᱚ ᱜᱚᱢᱠᱮ ᱪᱮᱫ ᱛᱮ ᱯᱮ ᱥᱤ ᱫᱟ
ᱟᱞᱮ ᱫᱚ ᱜᱚᱝᱠᱮ ᱱᱟᱦᱮᱞ ᱠᱚᱛᱮ ᱜᱮᱞᱮ ᱥᱤᱭᱟ ᱟᱞᱮ ᱥᱮᱫ ᱫᱚ ᱢᱟᱱᱮ ᱦᱚᱯᱚᱱ ᱦᱚᱯᱚᱱ ᱜᱮᱭᱟ ᱛᱚ ᱠᱷᱮᱛ ᱠᱚᱫᱚ ᱫᱚᱢᱮᱸ ᱫᱚᱢᱮ ᱞᱟᱹᱴᱩ ᱞᱟᱹᱴᱩ ᱠᱷᱮᱛ ᱫᱚ ᱵᱩᱱᱩᱜᱼᱟ ᱢᱟᱱᱮ ᱴᱨᱟᱠᱴᱟᱨ ᱵᱟᱭ ᱟᱪᱩᱨ ᱫᱟᱲᱮᱭᱟᱜᱼᱟ ᱟᱪᱩᱨᱚᱜ ᱨᱮᱦᱚᱸᱭ ᱠᱩᱱ ᱠᱚᱫᱚ ᱵᱟᱭ ᱥᱤ ᱫᱟᱲᱮᱭᱟᱜᱼᱟ ᱟᱨᱠᱤ ᱛᱮ ᱟᱞᱮ ᱫᱚ ᱳᱳ ᱱᱟᱦᱮᱞ ᱠᱚᱛᱮ ᱜᱮᱞᱮ ᱟᱸ ᱠᱟᱰᱟ ᱱᱟᱦᱮᱞ ᱛᱮ ᱜᱮᱞᱮ ᱥᱤᱭᱟ ᱟᱨᱠᱤ
ᱚᱷ ᱦᱳ
ᱟᱨ ᱠᱟᱰᱟ ᱱᱟᱦᱮᱞ ᱛᱮ ᱥᱤ ᱞᱮᱠᱷᱟᱱ ᱯᱟᱹᱦᱤᱞ ᱠᱷᱚᱱ ᱜᱮ ᱢᱚᱴᱟᱢᱩᱴᱤ ᱯᱷᱚᱞᱚᱱ ᱠᱚᱦᱚᱸ ᱵᱷᱟᱹᱞᱤ ᱜᱮ ᱦᱩᱭᱩᱜ ᱠᱟᱱᱟ ᱜᱚᱢᱠᱮ ᱟᱨ ᱴᱟᱠᱴᱟᱨ ᱛᱮ ᱥᱤ ᱠᱟᱛᱮᱫ ᱫᱚ ᱟ ᱥᱩᱱᱩᱢ ᱠᱚ ᱡᱚᱨᱚᱜ ᱠᱟᱱ ᱜᱮᱭᱟ ᱠᱷᱮᱛ ᱠᱚᱨᱮ ᱤᱭᱟᱹ ᱠᱚ ᱟᱨᱠᱤ ᱩᱱᱟᱹᱜ ᱵᱷᱟᱵ ᱛᱮᱫᱚ ᱵᱟᱝ ᱦᱩᱭᱩᱜ ᱠᱟᱱᱟ ᱟᱨ ᱵᱟᱝ ᱟᱹᱪᱩᱨᱚᱜ ᱠᱟᱱᱟ ᱴᱟᱠᱴᱟᱨ ᱠᱚ ᱚᱱᱟᱛᱮ ᱱᱮᱛᱟᱨ ᱫᱚ ᱱᱟᱦᱮᱞ ᱠᱚᱛᱮ ᱜᱮ ᱞᱮ ᱥᱤᱭᱫᱟ ᱟᱨᱠᱤ
ᱚᱷ ᱟᱨ ᱟᱪᱪᱷᱟ ᱜᱚᱝᱠᱮ ᱟᱯᱮ ᱫᱚ ᱵᱩᱨᱩ ᱫᱤᱥᱚᱢ ᱛᱟᱦᱚᱞᱮ ᱱᱚ ᱱᱚᱝᱠᱟ ᱢᱤᱫ ᱫᱷᱟᱣ ᱜᱮ ᱯᱮ ᱪᱟᱥᱟ ᱥᱮᱨᱢᱟ ᱨᱮ ᱥᱮ ᱱᱚᱝᱠᱟ ᱫᱷᱚᱨᱚᱱ ᱦᱩᱲᱩ ᱦᱚᱯᱮ ᱨᱚᱦᱚᱭ ᱜᱮᱭᱟ
ᱵᱟᱝᱻᱵᱟᱝ ᱜᱚᱢᱠᱮ ᱟᱞᱮ ᱫᱚ ᱢᱤᱫ ᱫᱷᱟᱣ ᱜᱮᱞᱮ ᱪᱟᱥᱟ ᱥᱮᱨᱢᱟ ᱡᱟᱹᱲᱤ ᱩᱯᱚᱨ ᱱᱤᱨᱵᱷᱚᱨ ᱠᱟᱛᱮ ᱟᱨᱠᱤ ᱦᱮᱸ
ᱦᱮᱸ ᱦᱮᱸ ᱦᱮᱸ ᱟᱞᱮ ᱟ ᱟᱞᱮᱥᱮᱫ ᱦᱚᱸ ᱜᱚᱝᱠᱮ ᱟᱞᱮ ᱟᱹᱛᱩ ᱥᱮ ᱟᱞᱮ ᱡᱟᱦᱟᱸ ᱟᱸ ᱥᱩᱨ ᱥᱩᱯᱩᱨ ᱟᱹᱛᱩ ᱠᱚ ᱦᱮᱱᱟᱜᱼᱟ ᱱᱚᱛᱮ ᱫᱚ ᱠᱮᱱᱮᱞ ᱫᱟᱜ ᱠᱚᱫᱚ ᱵᱟᱞᱮ ᱧᱟᱢᱟ ᱛᱟᱦᱚᱞᱮ ᱡᱟᱦᱟᱸ ᱠᱟᱹᱴᱤᱡ ᱱᱚᱣᱟ ᱯᱟᱸᱪ ᱠᱤᱞᱳᱢᱤᱴᱟᱨ ᱥᱮᱜ ᱦᱮᱸᱜ ᱥᱟᱛ ᱠᱤᱞᱳᱢᱤᱴᱟᱨ ᱥᱟᱺᱜᱤᱧ ᱨᱮ ᱡᱟᱦᱟᱸ ᱟᱛᱳ ᱠᱚ ᱦᱮᱱᱟᱜᱼᱟ ᱳᱻᱱ ᱚᱱᱟ ᱠᱚᱫᱚ ᱦᱮ ᱠᱮᱱᱮᱞ ᱫᱟᱜ ᱠᱚᱠᱚ ᱧᱟᱢ ᱛᱮ ᱚᱱᱟ ᱫᱷᱚᱨᱚᱱ ᱦᱩᱲᱩ ᱠᱚ ᱪᱟᱥ ᱜᱮᱭᱟ
ᱟᱪᱪᱷᱟ ᱟᱪᱪᱷᱟ ᱟᱨ ᱜᱚᱝᱠᱮ ᱛᱟᱦᱚᱞᱮ ᱟᱯᱮ ᱥᱮᱫ ᱫᱚ ᱛᱟᱦᱚᱞᱮ ᱵᱩᱨᱩ ᱠᱚ ᱦᱮᱱᱟᱜ ᱟᱥᱮ ᱵᱟᱝ?
ᱵᱟᱝ ᱵᱩᱨᱩ ᱠᱚᱫᱚ ᱵᱟᱹᱱᱩᱜᱼᱟ ᱱᱚᱝᱠᱟ ᱵᱤᱨ ᱦᱮᱱᱟᱜᱼ ᱼᱟ ᱛᱟᱦᱚᱞᱮ ᱦᱮᱸ ᱵᱤᱨ ᱦᱮᱱᱟᱜ ᱛᱮᱱ ᱱᱚᱣᱟ ᱥᱤᱡᱤᱱ ᱨᱮ ᱡᱟᱦᱟᱸ ᱥᱟᱦᱟᱱ ᱥᱟᱠᱟᱢ ᱦᱳᱭ ᱚᱱᱟ ᱛᱮᱫᱚ ᱵᱟᱞᱮ ᱚᱵᱷᱟᱵᱚᱜ ᱜᱮᱭᱟ ᱟᱜ ᱜᱚᱝᱠᱮ ᱛᱟᱦᱞᱮ ᱟᱯᱮ ᱥᱮᱫ ᱫᱚ ᱦᱮᱸ ᱱᱚᱝᱠᱟ ᱵᱩᱨᱩ ᱜᱮ ᱦᱮᱱᱟᱜᱼᱟ ᱥᱮ ᱵᱤᱨ ᱦᱚᱸ ᱢᱮᱱᱟᱜ ᱜᱮᱭᱟ?
ᱟᱫᱚ ᱜᱚᱢᱠᱮᱼ ᱢᱟᱱᱮ ᱵᱤᱨ ᱫᱚ ᱚᱱᱠᱟ ᱫᱚ ᱵᱩᱨᱩ ᱨᱮᱜᱮ ᱢᱮᱱᱟᱜᱼᱟ ᱢᱟᱱᱮ ᱡᱟᱦᱟᱸᱨᱮ ᱵᱩᱨᱩ ᱵᱟᱝ ᱢᱮᱱᱟᱜᱼᱟ ᱚᱸᱰᱮ ᱜᱮ ᱵᱤᱨ ᱫᱚ ᱟᱫᱚ ᱵᱟᱠᱷᱟᱱ ᱚᱱᱠᱟ ᱫᱚ ᱵᱟᱹᱱᱩᱜᱼᱟ ᱟᱫ ᱥᱟᱨᱡᱚᱢ ᱟ ᱵᱤᱨ ᱜᱮ ᱢᱟᱱᱮ ᱜᱚᱴᱟ ᱫᱚ ᱵᱤᱨ ᱵᱟᱹᱱᱩᱜᱼᱟ ᱦᱟᱸᱰᱮ ᱱᱟᱰᱮ ᱠᱟᱹᱴᱤᱡ ᱠᱟᱹᱴᱤᱡ ᱵᱤᱨ ᱢᱮᱱᱟᱜᱼᱟ ᱨᱚᱦᱚᱭ ᱵᱤᱨ ᱠᱟᱱᱟ ᱜᱚᱝᱠᱮ ᱵᱩᱨᱩ ᱠᱚᱫᱚ ᱞᱟᱦᱟ ᱠᱷᱚᱱ ᱜᱮ ᱛᱟᱦᱮᱸ ᱠᱟᱱᱟ ᱛᱚ ᱟᱨ ᱟᱪᱪᱷᱟ ᱜᱚᱝᱠᱮ ᱛᱟᱦᱚᱞᱮ ᱵᱤᱨ ᱠᱚᱨᱮ ᱩᱫ ᱯᱩᱴᱠᱟᱹ ᱠᱚ ᱧᱟᱢᱚᱜ ᱠᱟᱱᱟ ᱥᱮ ᱵᱟᱝ
ᱦᱮᱸ ᱜᱚᱝᱠᱮ ᱦᱚᱸ ᱱᱚᱣᱟ ᱨᱮᱱᱟᱜ ᱜᱮ ᱥᱚᱢᱚᱭ ᱫᱚ ᱦᱮᱡ ᱟᱠᱟᱱᱟ ᱛᱟᱦᱚᱞᱮ ᱦᱮᱸ ᱠᱟᱹᱴᱤᱡ ᱠᱟᱹᱴᱤᱡ ᱫᱚᱠᱚ ᱩᱰᱩᱠᱚᱜ ᱠᱟᱱ ᱜᱮᱭᱟ ᱯᱩᱴᱠᱟᱹ ᱠᱚ ᱛᱟᱞᱦᱮ ᱩᱱᱟᱹᱜ ᱫᱚ ᱡᱟᱹᱥᱛᱤ ᱫᱚ ᱟᱹᱣᱨᱤ ᱠᱚ ᱦᱩᱭᱩᱜᱼᱟ ᱠᱤᱪᱷᱩ ᱫᱤᱱ ᱯᱚᱨᱮ ᱠᱷᱚᱱᱟᱜ ᱜᱮ ᱟᱨᱦᱚᱸ ᱫᱚᱢᱮ ᱠᱚ ᱦᱩᱭᱩᱜᱼᱟ ᱮᱸ
ᱚᱜ
ᱦᱮᱜ ᱩᱱᱠᱩ ᱠᱚ ᱦᱩᱭ ᱞᱮᱧ ᱠᱷᱟᱱ ᱜᱮ ᱟᱫᱚ ᱩᱛᱩ ᱥᱮ ᱥᱳᱲᱮ ᱟᱹ ᱟᱹᱠᱷᱨᱤᱧ ᱫᱷᱟᱹᱵᱤᱡ ᱦᱚᱸᱠᱚ ᱦᱩᱭᱩᱜ ᱜᱮᱭᱟ ᱫᱚᱢᱮ ᱠᱚ ᱦᱩᱭᱩᱜᱼᱟ ᱛᱚ ᱟᱨ ᱜᱚᱢᱠᱮ ᱟ ᱟᱯᱮᱥᱮᱫ ᱚᱱᱠᱟ ᱩᱫ ᱯᱩᱴᱠᱟᱹ ᱠᱚᱠᱚ ᱦᱩᱭᱩᱜ ᱜᱮᱭᱟ ᱥᱮ ᱵᱟᱝ ᱛᱟᱦᱚᱞᱮ
ᱦᱮᱸ ᱟᱞᱮ ᱥᱮᱫ ᱫᱚ ᱜᱚᱝᱠᱮ ᱩᱫ ᱯᱩᱴᱠᱟᱹ ᱫᱚ ᱦᱟᱸᱜ ᱵᱟᱝᱠᱚ ᱦᱩᱭᱩᱜ ᱠᱟᱱᱟ ᱟᱯᱟᱫᱚᱛᱚ ᱩᱱᱠᱩ ᱚᱱᱟ ᱵᱩᱥᱩᱵ ᱩᱫ ᱩᱫ ᱜᱮ ᱦᱟᱸᱰᱮ ᱱᱟᱰᱮ ᱚᱢᱚᱱ ᱵᱟᱲᱟᱭ ᱠᱟᱱᱟ ᱟᱨᱠᱤ ᱯᱚᱛᱟᱢ ᱩᱫ ᱠᱚ ᱵᱩᱨᱩ ᱨᱮᱫ ᱠᱷᱮᱛ ᱫᱟᱨᱮ ᱠᱚᱨᱮᱫ
ᱠᱮ
ᱚᱱᱟ ᱠᱚᱜᱮᱧ ᱡᱚᱢ ᱱᱟᱹᱢᱟᱭ
ᱦᱮᱸ ᱦᱮᱸ ᱛᱟᱯᱚᱨᱮ ᱮᱫ ᱱᱤᱛᱚᱜ ᱫᱚ ᱟᱞᱮ ᱥᱮᱫ ᱫᱚ ᱜᱚᱝᱠᱮ ᱵᱩᱥᱩᱵ ᱫᱚ ᱵᱟᱝ ᱞᱮᱠᱟ ᱜᱮ ᱠᱟᱨᱚᱱ ᱱᱤᱛ ᱱᱤᱛᱚᱜ ᱫᱚ ᱦᱟᱱᱮ ᱜᱟᱹᱰᱤ ᱠᱚ ᱦᱚᱯᱟᱨ ᱜᱟᱹᱰᱤ ᱠᱚ ᱩᱰᱩᱠ ᱠᱟᱛᱮᱫ ᱵᱩᱥᱩᱵ ᱠᱚ ᱡᱷᱚᱛᱚ ᱠᱷᱮᱛ ᱨᱮᱜᱮ ᱛᱟᱦᱮᱱ ᱠᱟᱱᱟ ᱦᱩᱲᱩᱠ ᱠᱚ ᱫᱟᱞ ᱠᱟᱛᱮ ᱮᱠᱟᱞᱛᱮ ᱵᱚᱥᱛᱟ ᱠᱟᱛᱮᱫ ᱚᱲᱟᱜ ᱟᱹᱜᱩᱭ ᱦᱩᱭᱩᱜ ᱠᱟᱱᱟ ᱛᱚ ᱮᱱ ᱛᱟᱞᱦᱮ ᱟᱫᱚ ᱚᱱᱟ ᱵᱩᱥᱩᱵ ᱠᱚ ᱠᱷᱮᱛ ᱨᱮᱜᱮ ᱠᱚ ᱫᱷᱚᱨᱟᱣᱟᱜ ᱠᱟᱱᱟ ᱥᱮ ᱡᱟᱦᱟᱸ ᱨᱮᱱ ᱰᱟᱹᱝᱨᱤ ᱠᱚ ᱦᱮᱱᱟᱜ ᱠᱚᱝ ᱩᱱᱠᱩ ᱠᱚ ᱦᱟᱹᱨ ᱟᱹᱜᱩ ᱡᱚᱱᱚᱜ ᱠᱟᱱᱟ ᱛᱟᱞᱦᱮ ᱵᱩᱥᱩᱵ ᱩᱫ ᱫᱚ ᱱᱮᱛᱟᱨ ᱫᱚ ᱵᱟᱝ ᱧᱮᱞ ᱧᱚᱜ ᱠᱟᱱᱟ
ᱛᱟᱦᱚᱞᱮ ᱜᱚᱝᱠᱮ ᱩᱫ ᱯᱩᱴᱠᱟᱹ ᱠᱚᱫᱚ ᱡᱚᱢ ᱱᱟᱹᱢᱟᱭ ᱦᱩᱭ ᱠᱟᱱᱟ ᱥᱮ ᱵᱟᱝ
ᱦᱮᱸ ᱦᱚᱜᱼᱚᱭ ᱛᱚ ᱠᱚ ᱦᱩᱭᱩᱜ ᱠᱟᱱᱟ ᱜᱚᱝᱠᱮ ᱛᱟᱦᱚᱞᱮ ᱦᱮᱸ ᱢᱤᱫ ᱵᱟᱨ ᱫᱚᱞᱮ ᱟᱹᱜᱩᱭᱮᱫ ᱠᱚᱜᱮ ᱠᱚᱢ ᱠᱚᱢ ᱠᱚ ᱦᱩᱭᱩᱜ ᱠᱟᱱᱟ ᱦᱮᱸ ᱫᱚᱢᱮ ᱫᱚ ᱵᱟᱝ ᱧᱟᱢᱚᱜ ᱠᱟᱱᱟ ᱮᱸ ᱠᱤᱪᱷᱩ ᱫᱤᱱ ᱯᱚᱨᱮ ᱠᱷᱚᱱᱟᱜ ᱜᱮ ᱫᱚᱢᱮ ᱱᱟᱢᱟᱹᱭᱼᱟ ᱟᱨ ᱜᱚᱝᱠᱮ ᱮᱫ ᱱᱚᱝᱠᱟ ᱮᱫ ᱵᱩᱨᱩ ᱥᱮᱫ ᱥᱮ ᱱᱚᱠᱟ ᱵᱤᱨ ᱥᱩᱠᱨᱤ ᱠᱚ ᱥᱮ ᱱᱚᱠᱟ ᱮ ᱮᱫ ᱟᱹᱰᱤ ᱡᱤᱵᱽᱡᱤᱭᱟᱹᱞᱤ ᱠᱚᱠᱚ ᱩᱰᱩᱠᱚᱜ ᱜᱮᱭᱟ ᱥᱮᱸᱫᱽᱨᱟ ᱠᱚ ᱵᱟᱯᱮ ᱥᱮᱱᱚᱜ ᱜᱮᱭᱟ
ᱟᱫᱚ ᱜᱚᱢᱠᱮ ᱥᱮᱸᱫᱽᱨᱟ ᱫᱚᱞᱮ ᱥᱮᱱᱚᱜ ᱜᱮᱭᱟ ᱟᱫᱚ ᱵᱟᱝ ᱫᱚ ᱵᱟᱝ ᱟᱫᱚ ᱞᱟᱦᱟ ᱯᱟᱹᱦᱤᱞ ᱫᱚ ᱵᱤᱨ ᱥᱩᱠᱨᱤ ᱠᱚᱜᱚ ᱜᱚᱡ ᱫᱚᱞᱮ ᱜᱚᱡᱮᱫ ᱠᱚ ᱛᱟᱦᱮᱸᱫ ᱜᱮ ᱟᱫᱚ ᱱᱮᱛᱟᱨ ᱫᱚ ᱚᱱᱮ ᱥᱚᱨᱠᱟᱨ ᱠᱷᱚᱱ ᱠᱚ ᱵᱟᱨᱚᱱ ᱟᱠᱟᱫᱟ ᱛᱚ ᱟᱫᱚ ᱚᱱᱟ ᱛᱮ ᱜᱚᱝᱠᱮ ᱥᱮᱸᱫᱽᱨᱟ ᱞᱮ ᱥᱮᱱᱚᱜ ᱠᱟᱱ ᱨᱮᱦᱚᱸ ᱩᱱᱠᱩ ᱜᱩᱰᱩ ᱠᱚ ᱩᱱᱠᱩ ᱠᱚᱜᱮ ᱤᱭᱟᱹ ᱦᱩᱭᱩᱜ ᱠᱟᱱᱟ ᱜᱩᱰᱩ ᱠᱚ ᱛᱟᱨᱯᱚᱨᱮ ᱥᱟᱨᱜᱟ ᱠᱚ ᱩᱱᱠᱩ ᱠᱚᱜᱮ ᱥᱮᱸᱫᱽᱨᱟ ᱵᱟᱲᱟ ᱦᱩᱭᱩᱜ ᱠᱟᱱᱟ ᱟᱨᱠᱤ ᱟᱫᱚ ᱚᱱᱟ ᱠᱚᱫᱚ ᱠᱚ ᱵᱟᱨᱚᱱ ᱟᱠᱟᱫᱟ ᱛᱚ ᱚᱱᱟᱛᱮ ᱟᱫᱚ ᱩᱱᱟᱹᱜ ᱥᱮᱸᱫᱽᱨᱟ ᱫᱚ ᱵᱟᱞᱮ ᱪᱟᱞᱟᱜ ᱠᱟᱱᱟ ᱟᱨᱠᱤ
ᱦᱳᱭ ᱦᱳᱭ ᱦᱳᱭ
ᱟᱯᱮ ᱚᱱᱛᱮ ᱜᱚᱝᱠᱮ
ᱦᱮᱸ ᱱᱚ ᱱᱚᱛᱮ ᱦᱚᱸ ᱜᱚᱢᱠᱮ ᱟᱞᱮ ᱵᱤᱨ ᱫᱤ ᱫᱤᱥᱚᱢ ᱛᱚ ᱛᱟᱦᱚᱞᱮ ᱥᱩᱠᱨᱤ ᱫᱚᱠᱚ ᱦᱤᱡᱩᱜ ᱜᱮᱭᱟ ᱥᱮᱨᱢᱟ ᱨᱮ ᱢᱤᱫ ᱫᱷᱟᱣ ᱛᱷᱮᱠᱮ ᱵᱟᱨ ᱫᱷᱟᱣ ᱫᱚ ᱠᱚ ᱦᱤᱡᱩᱜ ᱜᱮᱭᱟ ᱮᱫ ᱛᱟᱞᱦᱮ ᱮᱢ ᱢᱟᱱᱟ ᱵᱟᱨᱚᱱ ᱫᱚ ᱢᱮᱱᱟᱜᱼᱟ ᱠᱤᱱᱛᱩ ᱦᱮᱸ ᱛᱟᱨ ᱢᱚᱫᱽᱫᱷᱮ ᱨᱮᱜᱮ ᱠᱚ ᱪᱟᱞᱟᱣ ᱫᱚᱠᱚ ᱪᱟᱞᱟᱜ ᱜᱮᱭᱟ ᱠᱚ ᱦᱮᱸ ᱦᱮᱸ ᱟᱫᱚ ᱡᱟᱦᱟᱱ ᱡᱩᱫᱤ ᱠᱚ ᱧᱤ ᱧᱟᱢ ᱞᱮ ᱨᱮᱦᱚᱸ ᱛᱚᱠᱷᱚᱱ ᱫᱚ ᱮᱸ ᱵᱟ ᱵᱟᱝ ᱠᱚ ᱞᱟᱹᱭᱟ ᱥᱮ ᱨᱚᱠᱚᱢ ᱢᱮᱜᱴᱟ ᱫᱚ᱾
ᱟᱪᱪᱷᱟ ᱟᱪᱷᱟ ᱦᱮᱸ᱾
ᱛᱟᱞᱦᱮ ᱱᱚᱝᱠᱟ ᱵᱤᱨ ᱥᱩᱠᱨᱤ ᱠᱚᱫᱚ ᱥᱟᱵᱼᱼ ᱜᱮ ᱦᱩᱭᱩᱜ-ᱟ ᱟᱨ ᱱᱚᱝᱠᱟ ᱜᱚᱝᱠᱮ ᱟᱞᱮ ᱱᱚᱛᱮ ᱦᱚᱸᱜ-ᱚᱭ ᱱᱤᱭᱟᱹᱥᱼᱼ ᱥᱮᱨᱢᱟ ᱜᱮ ᱡᱚᱠᱷᱚᱱ ᱱᱟᱥᱤ‌ ᱱᱟᱥᱮ ᱮᱸᱜᱼᱼ ᱥᱟᱠᱟᱢ ᱦᱮᱡ ᱠᱚᱠᱚ ᱪᱟᱞᱟᱜ ᱛᱮᱦᱮᱸᱜ ᱵᱤᱨ ᱠᱚ ᱟᱭᱳ ᱛᱟᱠᱚ ᱦᱮᱸ ᱛᱚᱠᱷᱚᱱᱼᱼ ᱦᱚᱨᱤᱱ ᱠᱚ ᱧᱟᱢ ᱞᱮᱫᱮ ᱛᱟᱦᱮᱸᱜ ᱦᱚᱨᱤᱱᱮ ᱦᱮᱡ ᱞᱮᱱ ᱛᱮᱦᱮᱸᱜ ᱟᱨᱠᱤ᱾
ᱟᱫᱚ ᱚᱱ ᱟᱱ ᱱᱚᱝᱠᱟᱱ ᱵᱤᱨ ᱮ ᱚᱸ ᱚᱸᱜᱼᱼ ᱢᱮᱱ ᱫᱟᱹᱞᱤᱧ ᱜᱚᱝᱠᱮ ᱚᱸ ᱟᱣᱟᱸ ᱟᱯᱮ ᱵᱤᱨ ᱨᱮᱦᱚᱸ ᱦᱚᱨᱤᱱ ᱠᱚᱠᱚ ᱦᱤᱡᱩᱜ ᱠᱟᱱᱟ?
ᱚ ᱦᱚ ᱢᱤᱱᱤᱴ ᱯᱚᱨᱮ ᱯᱷᱱ ᱫᱟ ᱦᱮᱸ ᱦᱮᱸ ᱞᱟᱹ ᱞᱟᱹᱭ ᱢᱮ ᱜᱚᱝᱠᱮ?
ᱜᱚᱝᱠᱮ ᱢᱮᱱ ᱫᱟᱹᱞᱤᱧ ᱮᱸ ᱚ ᱚᱱᱟ ᱵᱤᱨ ᱨᱮᱦᱚᱸ ᱦᱚᱨᱤᱱ ᱠᱚᱦᱚᱸ ᱠᱚ ᱦᱤᱡᱩᱜ ᱠᱟᱱᱟ?
ᱦᱮᱸ ᱯᱟᱹᱦᱤᱞ ᱫᱚ ᱵᱟᱝ ᱠᱚ ᱦᱤᱡᱩᱜ ᱛᱮᱦᱮᱸᱜ ᱦᱚᱸᱜ-ᱚᱭ ᱠᱚᱴᱟ ᱵᱚᱪᱷᱚᱨᱼᱼ ᱜᱮ ᱧᱮ ᱧᱮᱞ ᱠᱟᱱᱟ, ᱩᱸ᱾ ᱦᱮᱸ ᱫᱮ ᱠᱚ ᱦᱤᱡᱩᱜ ᱠᱟᱱ ᱜᱮᱭᱟ ᱠᱚ᱾ ᱱᱚᱛᱮ ᱠᱚ ᱦᱤᱡᱩᱜ ᱟᱠᱚ ᱢᱟᱱᱮ ᱡᱩᱫᱤ ᱠᱚ ᱟᱫᱚᱜ ᱠᱚᱣᱟ ᱦᱮᱸ ᱫᱚᱞ ᱠᱷᱚᱱᱟᱜ ᱪᱷᱟᱲᱟ ᱠᱟᱛᱮᱜᱼᱼ ᱩᱱ ᱥᱚᱢᱟᱹᱭ ᱠᱚ ᱦᱤᱡᱩᱜ ᱟᱹᱠᱚ᱾
ᱟᱪᱪᱷᱟ ᱟᱪᱪᱷᱟ ᱟᱪᱪᱷᱟ ᱵᱷᱟᱞᱮ ᱜᱮ ᱾
ᱟᱨ ᱛᱟ ᱛᱟᱦᱚᱞᱮ ᱜᱚᱝᱠᱮ ᱟᱯᱮ ᱚᱱᱛᱮ ᱫᱚ ᱱᱩᱠᱩ ᱦᱟᱹᱛᱤ ᱠᱚᱫᱚ ᱵᱟᱠᱚ ᱥᱮᱱᱚᱜ ᱜᱮᱭᱟ?
ᱵᱟᱝ ᱵᱟᱝ ᱜᱚᱝᱠᱮ ᱟᱞᱮ ᱥᱮᱜ ᱫᱚ ᱮᱠᱫᱚᱢ ᱜᱮ ᱵᱟᱝ ᱠᱚ ᱦᱤᱡᱩᱜ-ᱟ ᱮᱠᱫᱚᱢ ᱵᱟᱝ ᱟᱫᱚ ᱜᱚᱝᱠᱮᱼᱼ ᱟᱞᱮ ᱥᱮᱡ ᱦᱮᱡ ᱠᱟᱛᱮᱜ ᱫᱚ ᱜᱚᱝᱠᱮᱡ ᱵᱩᱨᱩ ᱟᱨ ᱚᱱᱟ ᱵᱤᱨ ᱡᱟᱦᱟᱸ ᱵᱟᱝ ᱢᱤᱱᱟᱜ-ᱟ ᱚᱱᱟᱼᱼ ᱡᱩᱫᱤ ᱠᱚ ᱦᱤᱡᱩᱜ ᱨᱮᱦᱚᱸ ᱥᱮ ᱨᱩᱣᱟᱹᱲ ᱜᱮ ᱵᱟᱝ ᱠᱚ ᱨᱩᱣᱟᱹᱲ ᱫᱟᱲᱮᱭᱟᱜ-ᱟ ᱮᱛᱚ ᱜᱟᱡᱟᱲ ᱛᱮ ᱮᱥᱮᱫ ᱟᱠᱟᱱᱟ ᱢᱟᱱᱮ ᱩᱱᱤ ᱵᱚᱞᱚᱱᱟᱭ ᱪᱤᱠᱟᱹᱛᱮ ᱵᱤᱨ ᱛᱚ ᱵᱚᱞᱚᱱ ᱞᱟᱜᱟᱜ-ᱟ ᱚᱱᱠᱟ ᱟᱨᱠᱤ᱾ ᱟᱞᱮ ᱥᱮᱱᱟᱜ ᱵᱤᱨ ᱫᱚ ᱜᱚᱝᱠᱮ ᱢᱟᱱᱮᱼᱼ ᱢᱟᱱᱮ ᱡᱩᱫᱤ ᱡᱟᱦᱟᱸᱭ ᱠᱳᱢᱵᱽᱲᱩ ᱦᱚᱸ ᱵᱟ ᱡᱟᱦᱟᱸᱭ ᱛᱩᱭᱩ ᱦᱚᱸ ᱥᱮᱸᱫᱽᱨᱟᱭ ᱵᱚᱞᱚᱜ-ᱟ ᱥᱮ ᱩᱱᱤ ᱫᱚᱼᱼ ᱢᱟᱱᱮᱸ ᱚ ᱦᱮᱸ ᱵᱟᱧᱪᱟᱣ ᱠᱟᱛᱮᱜ ᱫᱚ ᱵᱟᱭ ᱨᱩᱣᱟᱹᱲᱟ ᱮᱛᱚ ᱥᱩᱨ ᱥᱩᱨ ᱫᱟᱨᱮ ᱢᱤᱱᱟᱜ-ᱟ᱾ ᱟᱨ ᱡᱷᱟᱱᱩᱢ ᱡᱷᱟᱱᱴᱤ ᱠᱚᱛᱮ ᱮᱴᱮᱫ ᱟᱠᱟᱱᱟ ᱚᱱᱮ ᱚᱱᱟ ᱠᱚᱨᱮ ᱫᱚᱼᱼ ᱠᱷᱚᱱ ᱩᱰᱩᱜ ᱫᱚ ᱟᱹᱰᱤ ᱜᱮ ᱡᱷᱟᱢᱮᱞᱟ ᱜᱮᱭᱟ ᱟᱨᱠᱤ᱾
ᱚᱸ᱾
ᱱᱟ ᱜᱮ ᱟᱫᱚ ᱟᱯᱮ ᱥᱮᱱᱟᱜ ᱵᱤᱨ ᱫᱚ ᱜᱚᱝᱠᱮ ᱯᱷᱟᱠᱟ ᱯᱷᱟᱠᱟ ᱜᱮᱭᱟ?
ᱮᱸ ᱵᱟᱝ ᱮᱸ ᱫᱚ ᱫᱚᱢᱮ ᱫᱚ ᱵᱟᱝ ᱯᱷᱟᱠᱟᱣᱟ ᱮᱸᱜᱼᱼ
ᱮᱸᱼᱼ
ᱮ ᱠᱟᱹᱴᱤᱡ ᱦᱮᱸ ᱡᱟᱹᱥᱛᱤ ᱜᱮ ᱦᱮᱱᱟᱜ-ᱟ ᱛᱟᱞᱮ ᱫᱟᱨᱮ ᱠᱚᱫᱚ᱾ ᱫᱚᱢᱮ ᱜᱮ ᱞᱟᱴᱟ ᱜᱮᱭᱟ ᱛᱟᱞᱦᱮ ᱟᱞᱮ ᱥᱮᱝ ᱦᱚᱸ ᱜᱚᱝᱠᱮ ᱞᱟᱦᱟ ᱛᱮᱼᱼ ᱯᱟᱹᱦᱤᱞ ᱫᱚ ᱱᱚᱝᱠᱟ ᱮᱸ ᱦᱟᱹᱛᱤ ᱠᱚᱨᱮ ᱱᱟᱜ ᱫᱚ ᱠᱟᱛᱷᱟ ᱠᱚᱫᱚ ᱟᱸᱡᱚᱢ ᱵᱟᱝ ᱦᱚᱭ ᱠᱟᱱᱟᱹ ᱾ ᱩᱸ ᱛᱟᱞᱦᱮ ᱦᱚᱸᱜᱼᱚᱭ ᱠᱚ ᱩᱱᱼᱼ ᱠᱚᱴᱟ ᱵᱚᱰ ᱵᱚᱪᱷᱚᱨ ᱜᱮ ᱱᱩᱠᱩ ᱱᱩᱠᱩ ᱦᱚᱸᱠᱚ ᱦᱤᱡᱩᱜ ᱠᱟᱱ ᱜᱮᱭᱟ ᱚᱱᱠᱟ ᱫᱚᱞ ᱠᱷᱚᱱᱟᱜ ᱪᱷᱟᱲᱟᱣ ᱠᱟᱛᱮᱜ ᱢᱤᱫ ᱵᱟᱨ ᱦᱮᱸ᱾ ᱚᱱᱠᱟ ᱠᱚ ᱦᱟᱹᱡᱩᱜ ᱠᱟᱱᱟ ᱟᱨ ᱢᱤᱫ ᱫᱷᱟᱣ ᱢᱮᱫᱼᱼ ᱴᱮᱱ ᱦᱟᱫᱽᱥᱟ ᱦᱩᱭ ᱞᱮᱱ ᱛᱮᱦᱮᱸᱜ ᱟᱞᱮ ᱴᱷᱮᱱ ᱜᱮ ᱮᱸ ᱫᱚᱞ ᱵᱟᱝ ᱫᱚ ᱠᱚ ᱦᱮᱡ ᱞᱮᱱ ᱛᱮᱦᱮᱸᱜ᱾ ᱛᱟᱦᱚᱞᱮᱼᱼ ᱱᱚᱝᱠᱟ ᱪᱷᱟᱹᱛᱤᱠ ᱜᱤᱫᱽᱨᱟᱹ ᱜᱮ ᱦᱮᱸ ᱪᱷᱟᱹᱛᱤᱠ ᱡᱟᱹᱛᱤ ᱨᱮᱱ ᱜᱤᱫᱽᱨᱟᱹ ᱜᱮ᱾ ᱚᱱᱠᱟ ᱪᱷᱚᱵᱤ ᱠᱚᱭ ᱛᱩᱞᱟᱹᱣ ᱵᱟᱲᱟᱭᱮᱜ ᱠᱚᱣᱟ ᱟᱨ ᱩᱱᱠᱩ ᱫᱩᱠᱩ ᱫᱩᱲᱩᱵ ᱟᱠᱟᱱᱟ ᱛᱚ ᱦᱮᱸ᱾ ᱦᱟᱹᱛᱤ ᱠᱚᱫᱚ ᱛᱟᱞᱦᱮ ᱥᱩᱨ ᱥᱩᱨ ᱛᱮ ᱮᱢᱚᱱ ᱥᱩᱨ ᱨᱮ ᱥᱮᱱ ᱟᱠᱟᱱᱟ ᱡᱚᱼᱼ ᱴᱮᱫ ᱵᱟᱲᱟᱭᱮᱜ ᱠᱚᱣᱟ ᱟᱫᱚ ᱪᱷᱩᱵᱤ ᱛᱩᱞᱟᱹᱣ ᱛᱩᱞᱟᱹᱣ ᱛᱮ ᱟᱫᱚ ᱛᱟᱭᱚᱢ ᱥᱮᱜᱼᱼ ᱠᱷᱚᱱᱟᱜ ᱢᱤᱫᱴᱤᱱ ᱫᱚ ᱟᱫᱚ ᱨᱩᱣᱟᱹᱲ ᱦᱮᱡ ᱠᱟ ᱠᱟᱛᱮᱡ ‌ᱩᱱ ᱩᱱᱤ ᱡᱮᱼᱼ ᱥᱟᱵ ᱠᱟᱛᱮᱜ ᱮ ᱦᱮᱸ ᱛᱟᱣᱟᱜ ᱠᱤᱫᱤ ᱭᱟᱠᱚ ᱛᱟᱞᱦᱮ ᱩᱱᱤᱼᱼ ᱛᱚ ᱵᱟᱭ ᱞᱩᱠᱷᱚᱣ ᱠᱟᱫᱟ ᱡᱮ ᱛᱟᱭᱚᱢ ᱥᱮᱫ ᱛᱮ ᱟᱹᱪᱩᱨ ᱦᱤᱡᱩᱜ ᱠᱟᱱᱟᱭ᱾
ᱦᱮᱸ᱾
ᱦᱮᱸ ᱛᱟᱸ ᱛᱟᱭᱚᱢ ᱥᱮᱫ ᱛᱮ ᱦᱮᱡ ᱠᱟᱛ ᱛᱮᱫ ᱥᱟᱵ ᱥᱩᱲ ᱛᱮ ᱥᱟᱵ ᱠᱤᱫᱤᱭᱟ ᱟᱨᱮ ᱛᱟᱣᱟᱜ ᱜᱚᱡ ᱠᱤᱫᱤ ᱭᱟᱠᱚ᱾ ᱛᱟᱞᱮ ᱚᱱᱟᱜᱮ ᱢᱤᱫᱴᱱᱮ ᱫᱩᱨᱜᱷᱚᱴᱚᱱᱟ ᱜᱷᱚᱴᱟᱣ ᱞᱮᱱ ᱛᱟᱦᱮᱸ᱾
ᱚ ᱡᱟᱭᱦᱳ ᱜᱚᱝᱠᱮ᱾ ᱟᱨ ᱜᱚᱝᱠᱮ ᱛᱟᱦᱞᱮ ᱮᱠᱷᱚᱱ ᱦᱚᱸ ᱛᱟᱦᱞᱮ ᱵᱚᱛᱚᱨ ᱨᱮᱜᱮ ᱦᱮᱱᱟᱜ ᱯᱮᱭᱟ ᱚᱸᱰᱮ ᱫᱚ ᱟᱯᱮ ᱫᱚ ᱚᱸᱛᱮ ᱫᱚ?
ᱦᱮᱸ ᱵᱟᱝ ᱵᱟᱝ ᱫᱚᱢᱮ ᱵᱚᱛᱚᱨ ᱨᱮᱫᱚ ᱵᱟᱝ ᱠᱟᱱᱟᱭ ᱢᱟᱱᱮ᱾ ᱦᱮᱸ ᱱᱚᱝᱠᱟ ᱫᱚ ᱯᱨᱟᱭ ᱯᱨᱚᱛᱤ ᱵᱚᱪᱷᱚᱨ ᱜᱮᱠᱚ ᱦᱤᱡᱩᱜᱼᱟ ᱱᱚᱝᱠᱟ ᱫᱚ ᱵᱟᱝ ᱢᱟᱱᱮ ᱫᱚᱞ ᱠᱷᱚᱱᱟᱜ ᱠᱚ᱾ ᱪᱷᱟᱲᱟᱣ ᱞᱮᱱᱠᱷᱟᱱ ᱮᱱ ᱛᱚᱵᱮ ᱠᱚ ᱦᱤᱡᱩᱜᱼᱟ ᱱᱚᱣᱟ ᱫᱚ ᱦᱮᱸ ᱟᱞᱮᱭᱟᱜ ᱵᱤᱨ ᱫᱚ ᱦᱮᱸ ᱡᱚᱭ ᱡᱚᱭᱮᱱ ᱫᱚ ᱡᱚᱭᱮᱱ ᱜᱮᱭᱟ ᱟᱹᱰᱤ ᱥᱟᱺᱜᱤᱧ ᱠᱷᱚᱱᱟᱜ ᱜᱮ ᱦᱮᱸ ᱛᱟᱞᱦᱮ᱾ ᱱᱚ ᱱᱚᱛᱮ ᱫᱚ ᱩᱱᱟᱹᱜ ᱢᱟᱨᱟᱝ ᱵᱤᱨ ᱫᱚ ᱵᱟᱝ ᱠᱟᱱᱟ ᱠᱤᱱᱛᱩ ᱦᱮᱸ ᱠᱟᱹᱴᱤᱡ ᱦᱚᱸ ᱵᱟᱝ ᱵᱮᱱ ᱞᱟᱹᱭ ᱫᱟᱲᱮᱭᱟᱜ-ᱟ ᱢᱚᱴᱟᱼᱢᱩᱴᱤ ᱠᱟᱱᱟ ᱟᱨᱠᱤ ᱦᱮᱸ᱾ ᱚᱱᱮ ᱚᱝᱠᱟᱸ ᱦᱮᱸ ᱛᱟᱞᱦᱮ ᱫᱚᱞ ᱪᱷᱟᱲᱟᱣ ᱠᱟᱛᱮᱫ ᱠᱚ ᱦᱤᱡᱩᱜ ᱟᱠᱚ ᱱᱚᱛᱮ ᱫᱚ᱾
ᱛᱟᱦᱞᱮ ᱜᱚᱝᱠᱮ ᱱᱚᱝᱠᱟ ᱢᱟᱱᱮ ᱦᱟᱛᱮ ᱨᱮᱱᱟᱜ ᱠᱟᱹᱢᱤ ᱠᱚᱫᱚ ᱪᱮᱫ ᱠᱚᱵᱮᱱ ᱵᱟᱲᱟᱭ ᱜᱮᱭᱟ?
ᱦᱮᱸ ᱦᱟᱛᱽ ᱨᱮᱱᱟᱜ ᱠᱟᱹᱢᱤ ᱵᱚᱞᱛᱮ ᱱᱤᱛᱚᱜ ᱪᱟᱥᱵᱟᱥ ᱥᱟᱶ ᱛᱮᱜᱮ ᱡᱚᱯᱲᱟᱣ ᱦᱮᱱᱟᱜ ᱞᱤᱧᱟᱹ ᱟᱫᱚ ᱥᱮᱨᱚᱠᱚᱢ ᱱᱚᱠᱟᱱᱟᱜ ᱠᱟᱹᱢᱤ ᱠᱚᱫᱚ ᱵᱚᱞᱛᱮ ᱦᱮᱸ ᱱᱚᱠᱟ᱾ ᱦᱮᱸ ᱦᱮᱸ ᱠᱟᱹᱢᱤ ᱨᱮᱱᱟᱜ ᱤᱪᱪᱷᱟᱹ ᱦᱮᱱᱟᱜᱼᱟ ᱡᱟᱦᱟᱸ ᱦᱮᱸ ᱫᱚᱠᱟᱱ ᱠᱚ ᱡᱩᱛ᱾ ᱠᱚᱨᱟᱣ ᱦᱚᱸᱭ ᱡᱟᱦᱟᱱ ᱚᱱᱟ ᱵᱮᱱᱟᱣ ᱠᱤᱱᱵᱟᱝ ᱱᱚᱠᱟ ᱚᱱᱞᱟᱭᱤᱱ ᱫᱚᱠᱟᱱ ᱡᱩᱛ ᱨᱮᱱᱟᱜ ᱟᱹᱞᱤᱧ ᱠᱚᱢ ᱠᱚᱢᱯᱤᱭᱩᱴᱟᱨ ᱦᱟᱛᱟᱣ ᱨᱮᱱᱟᱜ ᱞᱤᱧ ᱯᱨᱳᱜᱨᱟᱢ ᱟᱠᱟᱫᱟ ᱛᱟᱞᱦᱮ ᱛᱤᱱᱟᱹᱜ ᱪᱮᱫ ᱪᱤᱠᱟᱹᱜ ᱠᱟᱱᱟ᱾
ᱟᱪᱪᱷᱟ ᱟᱪᱷᱟ᱾
ᱟᱨ ᱛᱟᱞᱦᱮ ᱜᱚᱢᱠᱮ ᱟᱵᱮᱱ ᱫᱚ ᱪᱮᱫ ᱱᱚᱝᱠᱟ ᱵᱮᱱ ᱠᱟᱹᱢᱤ ᱵᱟᱲᱟᱭ ᱜᱮᱭᱟ ᱛᱟᱞᱦᱮ?
ᱟᱨ ᱜᱚᱝᱠᱮ ᱟᱹᱞᱤᱧ ᱫᱚ ᱢᱤᱫᱴᱮᱱ ᱰᱟᱭᱵᱷᱟᱨ ᱠᱟᱱᱟᱞᱤᱧ ᱟᱨᱠᱤ ᱦᱮᱸ᱾ ᱦᱟᱛ ᱨᱮᱱᱟᱜ ᱠᱟᱹᱢᱤ ᱫᱚ ᱚᱱᱟ ᱢᱤᱫᱴᱟᱝ ᱠᱟᱱᱟ᱾ ᱞᱤᱧᱟ ᱟᱨ ᱚᱱᱟ ᱥᱟᱶ ᱥᱟᱶᱛᱮ ᱢᱤᱛ ᱨᱟᱡᱽ ᱢᱤᱥᱛᱨᱤ ᱠᱟᱱᱟᱞᱤᱧ ᱦᱮᱸ ᱟᱨ ᱚᱱᱠᱟ ᱠᱷᱟᱴ ᱟᱨ ᱠᱷᱟᱴ ᱯᱟᱞᱚᱝ ᱠᱚᱦᱚᱸ ᱞᱤᱧ ᱵᱮᱱᱟᱣ ᱜᱮᱭᱟ ᱟᱨᱠᱤ ᱟᱫᱚ ᱟᱫᱚ ᱡᱟᱦᱟᱸ ᱚᱱᱟ ᱫᱚ ᱥᱤᱡᱤᱱ ᱦᱤᱥᱟᱹᱵ ᱛᱮ ᱡᱟᱦᱟᱸ ᱠᱚ ᱠᱟᱹᱢᱤ ᱦᱩᱭᱩᱜᱼᱟ ᱚᱱᱟ ᱠᱚᱜᱮᱞᱤᱧ ᱠᱟᱹᱢᱤᱭᱟ ᱦᱚᱜᱼᱚᱭ ᱡᱮᱢᱚᱱ ᱱᱤᱛᱚᱜ ᱫᱚ ᱪᱟᱥ ᱥᱤᱡᱤᱱ ᱦᱮᱡ ᱟᱠᱟᱱᱟ ᱟᱫᱚ ᱱᱤᱛᱚᱜ ᱫᱚ ᱴᱨᱟᱠᱴᱟᱨ ᱞᱤᱧ ᱞᱟᱜᱟᱣᱮᱫᱟ ᱟᱯᱟᱛᱚᱛᱚ ᱟᱨ ᱡᱚᱠᱷᱚᱱ ᱱᱚᱱᱠᱟᱱᱟᱜ ᱨᱟᱡᱽ ᱢᱤᱥᱛᱨᱤ ᱠᱚ ᱚᱲᱟᱜ ᱠᱚᱠᱚ ᱧᱟᱢᱟ ᱥᱤᱡᱤᱱ ᱦᱤᱥᱟᱹᱵᱽ ᱞᱤᱧ ᱠᱟᱹᱢᱤᱭᱟ ᱜᱚᱝᱠᱮ ᱟᱹᱞᱤᱧ ᱫᱚ ᱦᱟ᱾ ᱨᱮᱱᱟᱜ ᱠᱟᱹᱢᱤ ᱠᱚᱦᱚᱸ ᱵᱟᱲᱟᱭ ᱢᱮᱱᱟᱜᱼᱟ ᱟᱨ ᱮᱢᱱᱤ ᱥᱚᱝᱥᱟᱨ ᱨᱮᱱᱟᱜ ᱠᱟᱹᱢᱤ ᱛᱚ ᱢᱮᱱᱟᱜ ᱜᱮᱭᱟ ᱜᱚᱝᱠᱮ᱾
ᱦᱮᱸ ᱦᱮᱸ ᱦᱮᱸ ᱛᱟᱞᱦᱮ ᱵᱷᱟᱞᱮ ᱜᱮᱵᱮᱱ ᱵᱟᱲᱟᱭ ᱜᱮᱭᱟ ᱟᱵᱮᱱ ᱫᱚ ᱦᱮᱸ᱾
ᱦᱮᱸ ᱛᱟᱦᱞᱮ ᱱᱚᱠᱟ ᱠᱟᱹᱢᱤ ᱫᱚ ᱪᱟᱞᱟᱜ ᱦᱩᱭᱩᱜ ᱨᱮᱦᱚᱸ ᱱᱚᱠᱟ ᱦᱮᱸ ᱞᱮᱵᱟᱨ ᱦᱤᱥᱟᱹᱵ ᱛᱮᱜᱮ ᱠᱟᱹᱢᱤ ᱵᱟᱲᱟᱭ ᱦᱩᱭᱩᱜᱼᱟ᱾ ᱦᱮᱸ ᱢᱤᱥᱛᱨᱤ ᱫᱚ ᱵᱟᱝ ᱛᱟᱞᱦᱮ
ᱟᱨ ᱜᱚᱝᱠᱮ ᱛᱟᱞᱦᱮ ᱦᱮᱸ ᱟᱯᱮ ᱫᱚ ᱛᱟᱞᱦᱮ ᱚᱱᱛᱮ ᱫᱚ ᱪᱮᱫ ᱤᱭᱟᱹ ᱠᱚ ᱟ ᱯᱟᱛᱲᱟ ᱯᱤᱴᱷᱟᱹ ᱠᱚᱯᱮ ᱯᱤᱴᱷᱟᱹ ᱵᱟᱲᱟᱭ ᱜᱮᱭᱟ ᱥᱮ ᱵᱟᱝ?
ᱦᱮᱸ ᱜᱚᱝᱠᱮ ᱱᱚᱛᱮ ᱦᱩᱭ ᱫᱚ ᱦᱩᱭᱩᱜ ᱜᱮᱭᱟ᱾